ᱦᱮᱞᱳ᱾
ᱦᱮᱸ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱡᱚᱦᱟᱨ ᱜᱮ᱾
ᱦᱮᱸ ᱡᱚᱦᱟᱨ ᱜᱮ᱾
ᱪᱮᱫ ᱞᱮᱠᱟ ᱢᱮᱱᱟᱜ ᱯᱮᱭᱟ?
ᱦᱚᱸ ᱱᱤᱛᱚᱜ ᱫᱚ ᱦᱟᱸᱜ ᱡᱚᱛᱚ ᱦᱚᱲ ᱜᱮ ᱱᱟᱯᱟᱭ ᱜᱮ ᱢᱮᱱᱟᱜ ᱟᱠᱟᱫ ᱞᱮᱭᱟ᱾ ᱟᱯᱮ ᱜᱮ ᱪᱮᱫ ᱞᱮᱠᱟ ᱢᱮᱱᱟᱜ
ᱟᱞᱮ ᱦᱚᱸ ᱱᱤᱛᱱᱟᱹᱝ ᱫᱚ ᱱᱟᱯᱟᱭ ᱜᱮ ᱢᱮᱱᱟᱜ ᱞᱮᱭᱟ᱾ ᱛᱟᱦᱞᱮ ᱪᱮᱫ ᱠᱚᱯᱮ ᱪᱤᱠᱟᱹᱭᱮᱫᱟ?
ᱟᱨ ᱪᱮᱫ ᱠᱚᱸᱦᱚᱸ ᱵᱟᱝᱟ ᱱᱤᱛᱚᱜ ᱡᱟᱸᱣᱟᱭ ᱚᱲᱟᱜ ᱨᱮᱜᱮ ᱛᱚ ᱢᱤᱫ ᱫᱟᱜ ᱠᱚ ᱦᱤᱡᱩᱜ ᱠᱟᱱᱟ ᱨᱤᱢᱤᱞ ᱫᱟᱜ ᱡᱟᱲᱤ ᱮᱫᱟᱭ᱾
ᱚ ᱟᱨ ᱤᱥᱤᱱ ᱵᱟᱥᱟᱝ ᱠᱚ ᱦᱩᱭᱮᱱ ᱛᱟᱯᱮᱭᱟ ᱟᱯᱮᱭᱟᱜ ᱫᱚ?
ᱤᱥᱤᱱ ᱵᱟᱥᱟᱝ ᱠᱚᱫᱚ ᱦᱩᱭᱩᱜᱚᱫ ᱟᱠᱟᱱᱟ᱾ ᱚᱱᱮ ᱤᱥᱤᱱ ᱵᱟᱥᱟᱝ ᱦᱩᱭ ᱠᱟᱛᱮ ᱡᱚᱢ ᱠᱚᱦᱚᱸ ᱦᱩᱭ ᱥᱟ. ᱫ ᱜᱚᱹᱫ ᱟᱠᱟᱱᱟ ᱟᱞᱮ ᱫᱚ᱾ ᱟᱯᱮ ᱜᱮ ᱡᱚᱢ ᱵᱟᱲᱟ ᱠᱮᱟᱯᱮ ᱥᱮ ᱟ. ᱣᱨᱤ ᱯᱮ ᱡᱚᱢ ᱵᱟᱲᱟᱭᱟ?
ᱟᱞᱮ ᱫᱚ ᱟᱹᱣᱨᱤ ᱞᱮ ᱡᱚᱢᱟ ᱱᱤᱛᱚᱜ ᱦᱚᱸ ᱡᱚᱢᱟᱞᱮ ᱮᱠᱴᱩ ᱯᱚᱨᱮ ᱟᱨ ᱱᱟᱥᱮᱱᱟᱜ᱾ ᱯᱚᱨᱮ ᱥᱮᱱ ᱟᱨᱠᱤ ᱛᱟᱦᱞᱮ ᱟᱨ ᱦᱩᱲᱩ ᱨᱚᱦᱚᱭ ᱠᱚᱫᱚ ᱛᱤᱱᱟᱹᱜ ᱥᱟᱺᱜᱤᱧ?
ᱦᱩᱲᱩ ᱨᱚᱦᱚᱭ ᱠᱚ ᱫᱚ ᱱᱚᱜᱼᱚᱭ ᱛᱚ ᱪᱟᱹᱞᱩ ᱟᱠᱟᱱ ᱜᱮᱭᱟ ᱱᱟᱦᱟᱜ ᱱᱚᱜᱚᱭ ᱫᱟᱜ ᱡᱟᱹᱲᱤ ᱵᱟᱲᱟ ᱟᱠᱟᱫᱟᱭ ᱛᱚ ᱟᱫᱚ ᱛᱯᱮ ᱠᱷᱮᱛ ᱠᱚ ᱯᱮᱨᱮᱡ ᱵᱟᱲᱟ ᱟᱠᱟᱱᱟ ᱟᱨ ᱨᱚᱦᱚᱭ ᱠᱚ ᱮᱦᱚᱵ ᱵᱟᱲᱟ ᱠᱟᱫᱟᱞᱮ᱾ ᱟᱯᱮ ᱜᱮ ᱚᱠᱟᱞᱮᱠᱟ ᱟᱯᱮ ᱥᱮᱫᱜᱮ ᱮᱦᱚᱵ ᱵᱟᱲᱟ ᱟᱠᱟᱫᱟ ᱯᱮ ᱥᱮ ᱟ. ᱣᱨᱤᱭᱟ?
ᱵᱟᱝ ᱟᱞᱮ ᱫᱚ ᱮᱠᱫᱚᱢ ᱜᱮ ᱢᱤᱫ ᱜᱟᱹᱪᱷᱤ ᱦᱚᱸ ᱟᱹᱣᱨᱤ ᱞᱮ ᱵᱤᱫᱟ᱾ ᱟᱫᱚ ᱟᱞᱮ ᱥᱮᱱ ᱫᱚ ᱚᱱᱠᱟ ᱫᱟᱜ ᱟᱨᱠᱤ ᱢᱟᱱᱮ ᱵᱟᱭ ᱫᱟᱜ ᱟᱠᱟᱫᱟ ᱟᱨ ᱠᱷᱮᱛ ᱨᱮ ᱫᱟᱜ ᱦᱚᱸ ᱵᱟᱝ ᱛᱤᱸᱜᱩᱱ ᱠᱟᱱᱟ᱾ ᱫᱷᱤᱨᱤ ᱠᱷᱮᱛ ᱥᱮ ᱟᱞᱮ ᱥᱮᱱ ᱫᱚ ᱡᱟᱹᱥᱛᱤ ᱠᱟᱛᱮᱜᱮ ᱫᱷᱤᱨᱤ ᱜᱮᱭᱟ ᱠᱷᱮᱛ᱾ ᱯᱚᱨᱮ ᱫᱟᱜ ᱞᱮᱠᱷᱟᱱ ᱛᱤᱦᱤᱧ ᱦᱚᱭ ᱛᱚ ᱢᱚᱱᱮ ᱠᱟᱜ ᱢᱮ ᱟᱭᱩᱵ ᱮ ᱫᱟᱜ ᱠᱮᱫᱟ ᱜᱟᱯᱟ ᱥᱮᱛᱟᱜ ᱨᱮ ᱪᱟᱞᱟᱣ ᱠᱟᱛᱮᱢ ᱧᱮᱞᱟ ᱠᱷᱮᱛᱨᱮ ᱫᱟᱜ ᱵᱟᱹᱱᱩᱜᱼᱟ᱾
ᱦᱮᱸ ᱚᱱᱠᱟᱜᱮ ᱫᱷᱤᱨᱤ ᱠᱷᱮᱛ ᱠᱚᱨᱮ ᱫᱚ ᱚᱱᱠᱟᱜ ᱜᱮ ᱟᱫᱚ ᱟᱯᱮ ᱫᱚ ᱟᱫᱚ ᱢᱟᱱᱮ ᱱᱚᱝᱠᱟ ᱥᱮᱨᱢᱟ ᱡᱟᱹᱲᱤ ᱤᱭᱟᱹ ᱟᱥᱟ ᱫᱚ
ᱤᱭᱟᱹ ᱱᱮᱴᱣᱟ. ᱨᱠ ᱨᱮ ᱦᱤᱡᱩᱜ ᱢᱮᱥᱮ ᱱᱮᱴᱣᱟ. ᱨᱠ ᱫᱚᱢᱮ ᱯᱨᱚᱵᱮᱞᱟ. ᱢ ᱮᱫ ᱛᱟᱢᱟᱭ᱾ ᱟᱸᱡᱚᱢ ᱫᱟᱢ? ᱟᱨ ᱠᱟᱹᱴᱤᱡ ᱟᱨ ᱠᱟᱹᱴᱤᱡ ᱱᱮᱴᱣᱟ. ᱨᱠ ᱨᱮ ᱦᱤᱡᱩᱜ ᱢᱮ ᱫᱚᱢᱮ ᱤᱥᱩᱭᱮᱫ ᱛᱟᱢᱟᱭ ᱱᱮᱴᱣᱟ. ᱨᱠ᱾
ᱱᱤᱛᱚᱜ ᱟᱸᱡᱚᱢᱚᱜ ᱠᱟᱱᱟ? ᱦᱮᱞᱚ᱾
ᱦᱮᱸ ᱦᱮᱸ ᱱᱤᱛᱚᱜ ᱫᱟ ᱟᱸᱡᱚᱢᱚᱜ ᱠᱟᱱᱟ ᱦᱮᱸ᱾ ᱦᱮᱸ ᱟᱞ ᱥᱮᱱ ᱫᱚ ᱚᱱᱠᱟ ᱥᱮᱨᱢᱟ ᱡᱟᱹᱲᱤ ᱵᱷᱚᱨᱥᱟ ᱜᱮ ᱟᱞᱮ ᱦᱚᱸ ᱚᱱᱠᱟ᱾ ᱟᱞᱮ ᱥᱮᱱ ᱫᱚ ᱥᱮᱞᱚ ᱠᱚ ᱥᱮ ᱟᱨ ᱥᱮ ᱜᱟᱰᱟ